ᱦᱮᱸ ᱡᱚᱦᱟᱨ ᱜᱤ, ᱟᱹᱞᱤᱧᱟᱜ ᱨᱚᱲ ᱟᱸᱡᱚᱢᱚᱜ ᱠᱟᱱᱟ?
ᱩᱸ ᱟᱸᱡᱚᱢ ᱟᱸᱡᱚᱢ ᱟᱸᱡᱚᱢ ᱟᱸ ᱟᱹᱞᱤᱧᱟᱜ?
ᱦᱮᱸ ᱟᱵᱤᱱᱟᱜ ᱦᱚᱸ ᱟᱸᱡᱚᱢᱚᱜ᱾
ᱚ ᱚ ᱚ ᱴᱷᱤᱠ ᱴᱷᱤᱠ ᱟᱸᱡᱚᱢ ᱱᱚᱝᱠᱟ ᱜᱮ ᱾ ᱦᱮᱸ, ᱥᱟᱹᱜᱩᱱ ᱥᱟᱹᱜᱩᱱ ᱥᱮᱛᱟᱜ ᱡᱚᱦᱟᱨ ᱾
ᱦᱩᱸ᱾
ᱢᱚᱡᱽ ᱵᱟᱲᱟ ᱜᱤ᱾
ᱦᱮᱸ ᱢᱚᱡᱽ ᱵᱟᱲᱟ ᱜᱮ ᱦᱤᱛᱚᱜ ᱫᱚ ᱾ ᱟᱹᱵᱤᱱ ᱚᱠᱟᱞᱮᱠᱟ ᱢᱚᱡ ᱜᱮᱭᱟᱵᱤᱱ ᱛᱚ?
ᱦᱮᱸ ᱟᱞᱤᱧ ᱫᱚ ᱱᱤᱭᱟᱹ ᱦᱟᱞᱮ ᱫᱚ ᱟᱯᱮ ᱠᱚᱣᱟᱜ ᱫᱟᱭᱟ ᱫᱩᱞᱟᱹᱲ ᱟᱨ ᱥᱤᱥᱤᱨ ᱡᱟᱹᱣᱟᱹᱣᱟᱜ ᱜᱚᱲᱚ ᱥᱚᱦᱚᱫ ᱛᱮ ᱥᱮ ᱱᱟᱯᱟᱭ ᱦᱟᱛᱟᱲ ᱜᱮ, ᱟᱞᱮ ᱫᱚ ᱢᱮᱱᱟᱜ ᱞᱮᱭᱟ ᱟᱞᱮ ᱫᱚ ᱾ ᱟᱸᱡᱚᱢ?
ᱦᱮᱸ ᱦᱮᱸ ᱟᱸᱡᱚᱢ।
ᱦᱩᱸ ᱪᱮᱱ ᱞᱮᱠᱟ ᱟᱯᱮ ᱥᱮᱫ, ᱮᱸ ᱟᱨ ᱱᱤᱭᱟᱹ ᱠᱚ ᱫᱤᱱ ᱢᱟ ᱫᱟᱜ ᱡᱟᱹᱲᱤ ᱫᱤᱱ ᱠᱟᱱᱟ, ᱫᱟᱜ ᱠᱚᱼᱼ ᱫᱟᱜ ᱡᱟᱲᱤ ᱵᱟᱲᱟᱣ ᱟᱯᱮ ᱠᱟᱱᱟᱭ ᱥᱮ ᱵᱟᱝ?
ᱦᱮᱸ ᱟᱞᱮ ᱥᱮᱱ ᱢᱟ ᱦᱚᱭ ᱩᱸᱢᱼᱼ ᱫᱟᱜ ᱡᱟᱹᱲᱤ ᱫᱚ ᱦᱩᱭᱩᱜ ᱠᱟᱱ ᱜᱮᱭᱟ ᱛᱚ ᱫᱟᱜ ᱡᱟᱹᱲᱤ ᱠᱷᱟᱹᱛᱤᱨ ᱛᱮᱜᱮ ᱦᱚᱜ-ᱚᱭ ᱨᱚᱦᱚᱭ ᱨᱮᱱᱟᱜ ᱪᱟᱥ ᱠᱟᱢᱤ ᱠᱚᱫᱚ ᱠᱟᱹᱴᱤᱡ ᱞᱟᱦᱟ ᱦᱮᱡ ᱦᱮᱡ ᱜᱚᱱ ᱠᱟᱱᱟ ᱟᱹᱰᱤᱴᱟ ᱜᱮ᱾
ᱨᱚᱦᱚᱭ ᱠᱚᱫᱚ ᱮᱦᱚᱵ ᱵᱟᱲᱟ ᱦᱩᱭᱱᱟ, ᱥᱮ ᱪᱟᱵᱟ ᱥᱮᱫ ᱪᱟᱞᱟᱜ ᱠᱟᱱᱟ?
ᱦᱚᱸᱜᱼᱚᱭ ᱮᱦᱚᱵ ᱦᱩᱭ ᱠᱟᱱᱟ᱾ ᱟᱞᱮ ᱥᱮᱜᱢᱟ ᱥᱮᱨ ᱥᱮᱨᱢᱟ ᱡᱟᱲᱤ ᱵᱷᱚᱨᱥᱟ ᱜᱮ᱾ ᱚᱱᱟᱛᱮ ᱟᱫᱚ ᱦᱩᱭ ᱜᱚᱜ ᱠᱟᱱᱟ।
ᱟᱞᱮ ᱱᱚᱛᱮ ᱟᱞᱮ ᱫᱤᱥᱟᱹᱢ ᱫᱚ ᱟᱸ ᱢᱚᱴᱟᱢᱩᱴᱤ ᱥᱮᱨᱢᱟ ᱡᱟᱲᱤ ᱫᱚ ᱵᱟᱝ ᱥᱮᱨᱢᱟ ᱡᱟᱲᱤ ᱡᱩᱫᱤ ᱢᱤᱫ ᱫᱚᱢ ᱜᱟᱱᱮ ᱫᱟᱜ ᱞᱟ ᱠᱷᱟᱨ ᱰᱩᱵᱩ ᱢᱟᱪᱷᱟ ᱞᱮᱠᱷᱟᱡᱼᱼ
ᱦᱩᱸ᱾
ᱚᱱᱟᱫᱚ ᱛᱟᱭᱚᱢᱛᱮ ᱯᱷᱩᱴᱟᱹᱣ ᱩᱛᱟᱹᱨᱚᱜ-ᱟ ᱟᱨ ᱚᱱᱟ ᱡᱟᱹᱯᱟᱹᱭ ᱠᱩ ᱤᱭᱟᱹ ᱠᱚᱨᱮ ᱮᱱᱛᱮᱫ ᱟᱨ ᱫᱟᱜ ᱢᱟᱱᱮ ᱨᱟᱠᱟᱵ ᱩᱛᱟᱹᱨᱚᱜᱼᱟ᱾ ᱛᱟᱭᱚᱢ ᱛᱮ ᱵᱟᱝ ᱫᱟᱜ ᱨᱮᱦᱚᱸ ᱵᱟᱭ ᱫᱟᱜ ᱨᱮᱦᱚᱸ ᱢᱟᱱᱮ ᱚᱱᱟ ᱡᱟᱹᱯᱮ ᱠᱚ ᱫᱟᱜ ᱛᱮᱜᱮ ᱢᱟᱱᱮ ᱛᱟᱦᱮᱸ ᱩᱛᱟᱹᱨᱚᱜᱼᱟ ᱢᱟᱱᱮ ᱟᱸ ᱫᱟᱜ ᱞᱟᱹᱜᱤᱫ ᱫᱚ ᱱᱚᱛᱮ ᱫᱚ ᱩᱱᱟᱹᱜ ᱦᱟᱨᱚᱱ ᱫᱚ ᱵᱟᱹᱱᱩᱜᱼᱟ ᱟᱨ ᱦᱩᱲᱩ ᱠᱚᱫᱚ ᱢᱚᱴᱟᱢᱩᱴᱤ ᱟᱹᱰᱤ ᱵᱷᱟᱹᱜᱤ ᱵᱮᱥᱜᱮ ᱦᱩᱭᱩᱜᱼᱟ ᱱᱚᱛᱮ ᱫᱚ ᱟᱞᱮ ᱱᱟᱠᱷᱟ ᱫᱚ ᱟᱯᱮ ᱟᱯᱮ ᱚᱱᱟ ᱱᱟᱠᱷᱟ ᱵᱟᱝ ᱪᱮᱫ ᱞᱮᱠᱟ?
ᱚᱸ ᱟᱞᱮ ᱥᱮᱫ ᱱᱚᱛᱮ ᱫᱚ ᱩᱸ ᱫᱟᱜ ᱡᱟᱹᱲᱤ ᱢᱮᱱᱠᱷᱟᱱ ᱫᱚ ᱦᱩᱲᱩ ᱦᱩᱭᱩᱜ ᱜᱮᱭᱟ ᱵᱟᱝᱠᱷᱟᱱ ᱫᱚ ᱫᱟᱜ ᱡᱟᱹᱲᱤ ᱵᱟᱝᱠᱷᱟᱱ ᱪᱤᱠᱟᱹ ᱛᱮ ᱦᱩᱲᱩ ᱵᱤᱞᱤᱜᱼᱟ ᱱᱚᱣᱟ ᱫᱟᱜ
ᱴᱷᱤᱠ ᱴᱷᱤᱠ ᱴᱷᱤᱠ ᱴᱷᱤᱠ ᱴᱷᱤᱠ ᱴᱷᱤᱠ ᱾ ᱛᱚᱵᱮ ᱢᱟ ᱪᱮᱫ ᱞᱮᱠᱟ ᱫᱟᱜ ᱡᱟᱹᱲᱤ ᱵᱟᱝᱠᱷᱟᱡ ᱟᱸ ᱪᱮᱫ ᱠᱚᱛᱮ ᱯᱮ ᱪᱟᱥ ᱵᱟ ᱪᱟᱥ ᱵᱟᱲᱟᱭᱟ?
ᱟᱞᱮ ᱫᱚ ᱡᱩᱫᱤ ᱵᱟᱞᱮ ᱟᱹᱰᱤ ᱡᱳᱨ ᱟᱱᱟᱴ ᱜᱮᱭᱟ ᱾ ᱫᱟᱜ ᱡᱟᱹᱲᱤ ᱵᱟᱝᱠᱷᱟᱱ ᱫᱚ ᱟᱞᱮ ᱥᱮᱫ ᱢᱟ ᱜᱟᱰᱟ ᱠᱚ ᱥᱮ ᱚᱱᱠᱟᱱ ᱯᱩᱠᱷᱨᱤ ᱠᱚ ᱢᱟ ᱵᱟᱹᱪᱩᱜ ᱟᱹᱱᱤᱡ ᱪᱮᱫ ᱛᱮᱢ ᱪᱟᱥᱟ ᱚᱱᱠᱟᱱ ᱢᱟᱱᱮ ᱡᱩᱫᱤ ᱥᱮᱨᱢᱟ ᱠᱷᱚᱱᱟᱜ ᱫᱟᱜ ᱡᱟᱹᱲᱤ ᱠᱚ ᱵᱟᱝ ᱦᱩᱭᱩᱜᱼᱟ ᱛᱟᱦᱞᱮ ᱠᱷᱟᱱ ᱫᱚ ᱤᱱᱟᱹ ᱥᱮᱨᱢᱟ ᱫᱚ ᱟᱞᱮ ᱫᱚ ᱵᱟᱝ ᱪᱟᱥ ᱦᱩᱭᱩᱜ ᱛᱟᱞᱮᱭᱟ ᱾
ᱟᱨ ᱚᱱᱟ ᱵᱟᱝᱠᱷᱟᱡ ᱛᱚᱵᱮ ᱚᱱᱟ ᱠᱚ ᱥᱤᱡᱤᱱ ᱨᱮ ᱚᱱᱟ ᱵᱟᱹᱫᱽ ᱵᱟᱹᱭᱦᱟᱹᱲ ᱨᱮ ᱪᱮᱫ ᱠᱚᱯᱮ ᱪᱟᱥᱟ?
ᱪᱮᱫ ᱦᱚᱸ ᱵᱟᱝᱞᱮ ᱪᱟᱥ ᱜᱮᱭᱟ ᱟᱞᱮ ᱥᱮᱫ ᱫᱚ ᱪᱟᱥ ᱜᱮ ᱵᱟᱝ ᱦᱩᱭᱩᱜ ᱜᱮᱭᱟ ᱪᱮᱫ ᱜᱮ ᱾
ᱚ ᱦᱚᱸ ᱦᱟ ᱾
ᱦᱩᱸ ᱾
ᱡᱮ ᱞᱮᱠᱟ ᱮᱢᱟᱱᱟᱜ ᱡᱚᱱᱰᱽᱨᱟ ᱠᱚ ᱯᱟᱴ ᱠᱚ
ᱵᱟᱝ ᱵᱟᱝ ᱟᱞᱮ ᱥᱮᱫ ᱫᱚ ᱚᱱᱟ ᱠᱚᱫᱚ ᱪᱮᱫ ᱦᱚᱸ ᱵᱟᱝ ᱜᱮ ᱾
ᱚ ᱦᱚᱸ ᱦᱟ ᱾ ᱟᱞᱮ ᱥᱮᱫ ᱟᱞᱮ ᱫᱤᱥᱚᱢ ᱫᱚ ᱱᱚᱣᱟ ᱫᱚ ᱢᱟᱱᱮ ᱦᱩᱲᱩ ᱦᱚᱸ
ᱤᱱᱟᱹᱜ ᱫᱚ ᱵᱩᱜᱚ ᱚᱱᱮ ᱮᱴᱟᱜ ᱥᱮᱫ ᱮᱴᱟᱜ ᱞᱮᱠᱟ ᱡᱮ ᱚᱱᱠᱟ ᱠᱚᱥᱴᱚ ᱢᱟᱱᱮ ᱟᱫᱚᱢ ᱡᱟᱭᱜᱟ ᱡᱟᱭᱜᱟ ᱫᱚ ᱠᱚᱜᱼᱟ ᱚ ᱠᱷᱮᱛᱤ ᱵᱟᱹᱛᱤ ᱞᱟᱹᱜᱤᱫ ᱢᱟᱱᱮ ᱛᱤᱱ ᱥᱮ ᱪᱟᱨ ᱜᱩᱱ ᱟᱢ ᱟᱻ ᱯᱚᱨᱤᱥᱨᱚᱢᱚᱜ ᱢᱮ ᱾ ᱟᱫᱚ ᱚᱱᱟ ᱨᱮᱭᱟᱜ ᱫᱩᱭ ᱜᱩᱱ ᱥᱮ ᱮᱠ ᱜᱩᱱᱮᱢ ᱧᱟᱢᱟ ᱦᱮᱸ ᱥᱮ ᱵᱟᱝ ᱾ ᱟᱞᱮ ᱥᱮᱫ ᱫᱚ ᱠᱷᱟᱹᱞᱤ ᱟᱹᱣᱲᱤ ᱜᱮ ᱟᱫᱷᱚᱢ ᱠᱚᱢᱟ ᱡᱟᱵᱚᱴ ᱠᱚᱨᱮ ᱠᱚ ᱨᱚᱦᱚᱭ ᱜᱚᱫ ᱠᱟᱜᱼᱟ, ᱮᱱᱦᱚᱸ ᱦᱩᱲᱩ ᱢᱚᱴᱟᱢᱩᱴᱤ ᱯᱚᱸᱫᱽᱨᱚ ᱵᱤᱥ ᱢᱚᱱ ᱦᱩᱭᱩᱜᱼᱟ, ᱵᱟᱲᱟᱭ ᱾
ᱚ ᱾
ᱚᱱᱠᱟ ᱢᱟᱱᱮ ᱫᱟᱜ ᱨᱮᱭᱟᱜ ᱯᱨᱚᱪᱩᱨ ᱢᱟᱱᱮ ᱤᱭᱟᱹ ᱤᱱᱟᱹ ᱠᱟᱛᱮᱫ ᱟᱨ ᱱᱚᱛᱮ ᱫᱚ ᱱᱚᱛᱮ ᱦᱚᱸ ᱢᱟᱱᱮ ᱡᱚᱛᱚ ᱦᱮᱸ ᱦᱮᱸ ᱮᱠᱫᱚᱢ ᱫᱟᱜ ᱡᱟᱲᱤ ᱫᱚ ᱟᱹᱰᱤ ᱟᱸᱴ ᱮᱠᱟ ᱰᱩᱵᱟᱹᱣ ᱩᱛᱟᱹᱨᱟᱭ ᱥᱚᱢᱚᱭ ᱨᱮ ᱵᱩᱡᱷᱟᱹᱣ ᱾
ᱛᱟᱦᱞᱮ ᱠᱷᱟᱱ ᱫᱚ ᱟᱯ ᱟᱯᱮ ᱥᱮᱡ ᱢᱟ ᱥᱚᱵᱽᱡᱤ ᱠᱚᱨᱮᱱᱟᱜ ᱪᱟᱥ ᱠᱚ ᱦᱚᱸ ᱵᱷᱟᱜᱤ ᱜᱮ ᱦᱩᱭᱩᱜ ᱜᱮᱭᱟ ᱟᱥᱟᱭᱟᱞᱤᱧ ᱾
ᱦᱮᱸ ᱥᱚᱵᱡᱤ ᱠᱚ ᱮᱢᱟᱱ ᱛᱮᱭᱟᱜ ᱢᱟᱱᱮ ᱡᱚᱛᱚ ᱞᱟᱹᱜᱤᱫ ᱜᱮ ᱴᱷᱤᱠ ᱜᱮᱭᱟ ᱾ ᱟᱜ ᱟᱹᱰᱤ ᱞᱚᱞᱚ ᱦᱚᱸ ᱵᱟᱝ ᱟᱹᱭᱠᱟᱹᱜᱼᱟ ᱟᱹᱰᱤ ᱨᱮᱭᱟᱲ ᱦᱚᱸ ᱵᱟᱝ ᱢᱟᱱᱮ ᱟᱨ ᱡᱚᱛᱚᱥᱮ ᱡᱚᱛᱚ ᱥᱤᱡᱤᱱ ᱨᱮ ᱢᱟᱱᱮᱢ ᱱᱤᱡᱮᱨ ᱮᱰᱡᱟᱥᱴ ᱫᱟᱲᱮᱭᱟᱜ ᱟᱢ ᱾
ᱛᱚ
ᱚᱱᱠᱟ ᱟᱨ ᱤᱱᱟᱹ ᱠᱟᱛᱮ ᱟᱨ ᱢᱤᱫ ᱵᱟᱨ ᱟ ᱪᱟᱥ ᱵᱟ ᱪᱟᱥ ᱨᱮᱦᱚᱸ ᱢᱚᱴᱟᱢᱩᱴᱤ ᱦᱩᱲᱩ ᱜᱮ ᱟᱹᱰᱤ ᱵᱷᱟᱜᱮ ᱦᱩᱭᱩᱜ ᱛᱮ ᱛᱟᱭᱚᱢ ᱛᱮ ᱦᱚᱲ ᱫᱚ ᱮᱴᱟᱜ ᱮᱴᱟᱜ ᱪᱟᱥ ᱫᱚ ᱵᱟᱹᱭ ᱵᱟᱹᱭ ᱛᱮᱠᱚ ᱦᱤᱲᱤᱧ ᱟᱠᱟᱫᱟ ᱾ ᱦᱟᱹᱰᱤᱧ ᱫᱚ ᱱᱚᱣᱟ ᱠᱚ ᱢᱮᱱ ᱟᱠᱟᱫᱟ ᱡᱮ ᱵᱚᱪᱷᱚᱨ ᱫᱤᱱ ᱟᱵᱚ ᱥᱟᱱᱛᱟᱲ ᱢᱟᱢ ᱵᱟᱲᱟᱭ ᱜᱮᱭᱟ ᱵᱚᱪ ᱵᱚᱪᱷᱚᱨ ᱫᱤᱱᱮᱢ ᱡᱚᱢ ᱠᱩᱞᱟᱹᱣ ᱞᱮᱠᱷᱟᱱ ᱟᱨ ᱪᱮᱫ ᱮᱢ ᱪᱟᱥᱟ ᱦᱮᱸ ᱥᱮ ᱵᱟᱝ ᱾ ᱦᱮ ᱟᱨ ᱪᱮᱫ ᱮᱢ ᱪᱟᱥᱟ ᱟᱨ ᱩᱛᱩ ᱛᱮᱭᱟᱜ ᱮᱢᱟᱱ ᱠᱚᱦᱚᱸ ᱟᱹᱰᱤ ᱯᱨᱚᱪᱩᱨ ᱜᱮ ᱦᱩᱭᱩᱜᱼᱟ᱾ ᱟᱫᱚ ᱦᱚᱲᱟᱜ ᱢᱟᱢ ᱵᱟᱰᱟᱭᱟ ᱵᱟᱝ ᱢᱤᱫ ᱢᱤᱫᱴᱮᱱ ᱚᱱᱟ ᱤᱭᱟᱹ ᱵᱚᱱ ᱪᱮᱫ ᱠᱟᱫᱟ ᱢᱟᱱᱮ ᱢᱤᱫᱴᱮᱡ ᱟᱹᱲᱤᱥ ᱥᱮ ᱠᱩᱲᱤᱭᱟᱹ ᱞᱮᱠᱟ ᱮᱭ ᱡᱚᱢ ᱧᱟᱢᱚᱜ ᱠᱟᱱᱟ ᱡᱚᱢ
ᱡᱚᱢ ᱧᱟᱢᱚᱜ ᱠᱟᱱᱟ ᱡᱚᱠᱷᱚᱱ ᱦᱮ ᱵᱟᱝ ᱡᱚᱢ ᱡᱚᱠᱷᱚᱱ ᱡᱩᱫᱤ ᱡᱚᱢ ᱵᱟᱝ ᱠᱩᱲᱟᱹᱣ ᱠᱚᱜᱼᱟ ᱛᱟᱦᱚᱞᱮ ᱠᱷᱟᱱ ᱫᱚ ᱪᱟᱥᱦᱩᱭ ᱠᱚᱜᱼᱟ ᱡᱮ ᱱᱚᱣᱟ ᱵᱟᱝ ᱦ ᱦᱩᱭᱩᱜ ᱠᱟᱱᱟ ᱛᱟᱦᱮ ᱞᱮ ᱡᱟᱦᱟᱸ ᱞᱮᱠᱟ ᱠᱟᱛᱮ ᱜᱮᱛᱚ ᱪᱟᱞᱟᱣ ᱦᱩᱭᱩᱜᱼᱟ ᱦᱮᱸ ᱵᱟᱝ?
ᱦᱮᱸ ᱟᱠᱷᱟᱡ ᱱᱟᱦᱟᱜ ᱡᱮ ᱥᱮᱫᱟᱭ ᱥᱮᱫᱟᱭ ᱦᱟᱲᱟᱢ ᱠᱚᱫᱚ ᱵᱮᱱ ᱧᱮᱞ ᱞᱮᱠᱷᱟᱡ ᱥᱤᱡᱤᱱ ᱨᱮ ᱚᱠᱟᱴᱟᱜ ᱡᱟᱹᱨᱩᱲᱟ ᱚᱱᱟ ᱠᱚ ᱚᱱᱟᱢ ᱧᱟᱢᱟ ᱱᱚᱜᱼᱚᱭ ᱤᱱᱟᱹ ᱠᱟᱛᱮᱫ ᱦᱟᱴᱟᱜ ᱠᱚ ᱪᱟᱞᱟ ᱠᱚ ᱡᱟ ᱠᱤᱪᱷᱩ ᱡᱚᱛᱚ ᱠᱚ ᱵᱮᱱᱟᱣᱟ᱾ ᱛᱮᱦᱤᱧ ᱜᱟᱯᱟ ᱛᱮᱦᱤᱧ ᱜᱟᱯᱟ ᱠᱚ ᱵᱟᱰᱟᱭᱟ ᱡᱮ ᱱᱚᱣᱟ ᱡᱟᱹᱯᱩᱫ ᱫᱤᱱ ᱛᱤᱭᱟᱜᱱᱟ ᱦᱟ ᱦᱟᱹᱠᱩ ᱡᱚᱢ ᱞᱟᱹᱜᱤᱫ ᱪᱮᱫ ᱡᱚᱲᱟ ᱰᱚᱯᱥᱟ ᱠᱚ ᱵᱮᱱᱟᱣᱟ ᱦᱮᱸ ᱥᱮ ᱵᱟᱝ? ᱰᱚᱯᱥᱟ ᱠᱚ ᱵᱮᱱᱟᱣᱟ ᱤᱱᱟᱹ ᱠᱟᱛᱮ ᱠᱟᱛᱮ ᱡᱷᱤᱢᱨᱤ ᱠᱚ᱾ ᱤᱱᱟᱹ ᱠᱟᱛᱮ ᱦᱟᱹᱠᱩ ᱡᱩᱫᱤ ᱠᱚ ᱤᱭᱟᱹᱠᱟᱛᱮ ᱠᱷᱟᱡ ᱫᱚ ᱟᱨᱦᱚᱸ ᱡᱷᱟᱵᱟ ᱠᱚᱠᱚ ᱵᱮᱱᱟᱣᱟ᱾ ᱦᱮᱸ ᱥᱮ ᱵᱟᱝ? ᱢᱮᱱᱠᱷᱟᱱ ᱱᱟᱦᱟᱜ ᱡᱩᱜᱽ ᱨᱮᱱ ᱭᱩᱛᱷ ᱠᱚᱫᱚ ᱥᱮ ᱤᱭᱟᱹ ᱠᱚᱫᱚ ᱚᱱᱟ ᱠᱚ ᱡᱤᱱᱤᱥ ᱵᱟᱹᱭ ᱵᱟᱹᱭ ᱛᱮᱵᱚᱱ ᱟᱫ ᱪᱟᱵᱟᱭᱮᱫᱟ ᱢᱮᱱᱠᱷᱟᱱ ᱚᱱᱟ ᱠᱚᱫᱚ ᱢᱤᱫᱴᱮᱡ ᱥᱟᱱᱛᱟᱲ ᱠᱚᱣᱟᱜ ᱢᱤᱫᱴᱮᱱ ᱚᱱᱟ
ᱥᱟᱱᱛᱟᱞ ᱠᱚᱣᱟ ᱡᱟᱦᱟᱸ ᱟᱹᱨᱤᱪᱟᱹᱞᱤ ᱦᱚᱭ ᱚᱱᱟᱜᱮ ᱱᱮᱛᱟᱨ ᱫᱚ ᱵᱟᱝ ᱛᱟᱦᱮᱸ ᱠᱟᱱᱟ᱾
ᱛᱚᱵᱮ ᱚᱱᱟᱜᱮ ᱟᱹᱞᱤᱧᱟᱜ ᱞᱤᱧ ᱢᱮᱱ ᱠᱮᱭᱟ ᱟᱵᱚ ᱱᱤᱛᱚᱜ ᱱᱟᱦᱟᱜ ᱡᱩᱜᱽ ᱨᱮᱱ ᱡᱩᱣᱟᱹᱱ ᱥᱮ ᱤᱭᱩᱛᱷ ᱠᱚ ᱢᱟᱱᱮ ᱱᱤᱡᱮᱨᱟᱜ ᱞᱮᱠ ᱟᱪᱟᱨ ᱥᱟᱱᱛᱟᱞ ᱥᱚᱢᱟᱡᱽ ᱨᱮᱭᱟᱜ ᱛᱩᱢᱫᱟᱜ ᱮᱢᱟᱱ ᱛᱮ ᱛᱩᱢᱫᱟᱜ ᱴᱟᱢᱟᱠ ᱨᱩ ᱫᱚᱝ ᱞᱟᱜᱽᱲᱮ ᱥᱮᱨᱮᱧ ᱠᱚ ᱛᱚ ᱵᱟᱹᱭ ᱵᱟᱹᱭ
ᱵᱟᱝᱵᱤᱱ᱾ ᱢᱟᱱᱮ ᱟᱹᱰᱤ ᱟᱭᱢᱟ ᱫᱤᱥᱚᱢ ᱠᱚᱨᱮ ᱜᱮ ᱱᱚᱝᱠᱟ ᱦᱩᱭᱩᱜ ᱠᱟᱱᱟ ᱠᱤ ᱡᱮ ᱛᱩᱢᱫᱟᱜ ᱴᱟᱢᱟᱠ ᱵᱟᱹᱜᱤ ᱠᱟᱛᱮ ᱦᱟᱱᱮ ᱢᱟᱭᱤᱠ ᱵᱚᱠᱥ ᱛᱮ ᱚᱱᱟ ᱛᱮᱠᱚ ᱮᱱᱮᱡ ᱥᱮᱨᱮᱧᱟ᱾
ᱰᱤᱡᱮ ᱛᱮ ᱰᱤᱡᱮ ᱛᱮ᱾
ᱦᱚᱭ᱾
ᱟᱫᱚ ᱟᱹᱞᱤᱧ ᱟᱹᱞᱤᱧᱟᱜ ᱢᱮᱱᱫᱚ ᱱᱚᱣᱟ ᱠᱟᱱᱟ ᱢᱟᱱᱮ ᱱᱟᱦᱟᱜ ᱡᱩᱜᱽ ᱨᱮᱱ ᱭᱩᱛᱷ ᱥᱮ ᱡᱩᱣᱟᱹᱱ ᱠᱚᱫᱚ ᱪᱮᱫ ᱵᱚᱱ ᱪᱮᱠᱟ ᱞᱮᱠᱷᱟᱡ ᱢᱟᱱᱮ ᱚᱱᱟ ᱡᱤᱱᱤᱥ ᱵᱚᱱ ᱟᱯᱱᱟᱨ ᱫᱟᱲᱮ ᱠᱮᱭᱟ? ᱪᱮᱫ ᱪᱮᱫ ᱵᱚᱱ ᱚᱱᱠᱟᱱᱟᱜ ᱠᱟᱨᱡᱚ ᱡᱚᱡᱚᱱᱟ ᱵᱚᱱ ᱦᱟᱛᱟᱣ ᱞᱮᱠᱷᱟᱡ ᱱᱟᱦᱟᱜ ᱡᱩᱛᱩ ᱡᱩᱜᱽ ᱨᱮᱱ ᱡᱩᱣᱟᱹᱱ ᱠᱚ ᱚᱱᱟᱨᱮ ᱯᱷᱚᱠᱟᱥ ᱠᱟᱛᱮ ᱟᱨ ᱟᱵᱚᱣᱟᱜ ᱥᱟᱱᱛᱟᱞ ᱥᱚᱢᱟᱡᱽ ᱵᱚᱱ ᱦᱟᱨᱟ ᱨᱟᱠᱟᱵ ᱨᱟᱠᱟᱵ ᱫᱟᱲᱮ ᱠᱮᱭᱟ᱾ ᱪᱮᱫ ᱵᱚᱱ ᱪᱤᱠᱟ ᱞᱮᱠᱷᱟᱡ?
ᱚᱱᱟᱫᱚ ᱪᱮᱫ ᱪᱤᱠᱟ ᱞᱮᱠᱷᱟᱱ᱾ ᱢᱟᱱᱮ ᱚᱱᱟ ᱫᱚ ᱵᱟᱹᱜᱤ ᱞᱮᱠᱷᱟᱱ ᱫᱚ ᱵᱮᱥ ᱠᱚᱜ ᱜᱮᱭᱟ ᱟᱵᱚ ᱤᱭᱟᱹ ᱛᱮᱫᱚ ᱟᱨᱠᱤ᱾ ᱯᱟᱹᱦᱤᱞ ᱦᱟᱯᱲᱟᱢ ᱠᱚ ᱞᱮᱠᱟ ᱦᱮᱸ ᱵᱟᱝ?
ᱦᱮᱸ᱾ ᱪᱮ ᱵᱚᱱ ᱪᱮ ᱵᱚᱱ ᱪᱤᱠᱟ ᱞᱮᱠᱷᱟᱡ ᱚᱱᱠᱟᱱᱟᱜ ᱵᱚᱱ ᱤᱭᱟᱹ ᱠᱮᱭᱟ? ᱟᱨ ᱢᱤᱫᱴᱮᱡ ᱡᱟᱦᱟᱱᱟᱜ ᱢᱟ ᱪᱤᱠᱟᱭ ᱜᱮ ᱡᱚᱲᱟᱣ ᱟᱢᱠᱟᱱ ᱭᱩᱛᱷ ᱠᱚᱢᱟ ᱵᱟᱠᱚ ᱵᱩᱡᱷᱟᱹᱣᱟ᱾
ᱦᱩᱸ᱾
ᱟᱞᱮ ᱚᱱᱟ ᱨᱮᱭᱟᱜ ᱫᱚ ᱪᱤᱱᱛᱟᱹ ᱫᱷᱟᱨᱟᱞᱮ ᱤᱭᱟᱹ ᱵᱟᱲᱟᱣ ᱟᱠᱟᱫᱼᱟ ᱞᱟᱦᱟ ᱢᱤᱫᱵᱟᱨ ᱚᱱᱠᱟᱱᱟᱜ ᱥᱚᱥ ᱥᱟᱢᱟᱡᱤᱠ ᱥᱚᱝᱜᱚᱴᱷᱚᱱ ᱥᱮ ᱥᱚᱥᱟᱞ ᱣᱟᱨᱠᱟᱨ ᱢᱤᱫᱵᱟᱨ ᱞᱮ ᱠᱟᱹᱢᱤ ᱵᱟᱲᱟᱭᱟ ᱛᱚ᱾ ᱟᱫᱚ ᱟᱞᱮᱫᱚ ᱛᱷᱚᱲᱟ ᱫᱤᱱ ᱞᱟᱦᱟ ᱧᱚᱜ ᱜᱮ ᱤᱭᱩᱛ ᱠᱚ ᱚᱱᱟ ᱥᱟᱢᱟᱨ ᱵᱷᱮᱠᱮᱥᱚᱱ ᱟ ᱟ ᱤᱥᱠᱩᱞ ᱵᱚᱱᱫᱚ ᱱᱚᱛᱮ ᱢᱟ ᱦᱩᱭᱱᱟ᱾ ᱟᱫᱚ ᱢᱮᱴᱨᱤᱠ ᱠᱷᱚᱡ ᱢᱮᱛᱟᱜ ᱢᱮ ᱱᱟᱭᱤᱱ ᱠᱷᱚᱡ ᱟᱸ ᱚᱱᱠᱟ ᱛᱮ ᱛᱮᱨᱚ ᱪᱳᱫᱳ ᱵᱚᱪᱷᱚᱨ ᱠᱷᱚᱱᱚᱡ ᱪᱚᱞᱞᱤᱥ ᱯᱞᱟᱥ ᱞᱮ ᱫᱚᱦᱚ ᱞᱮᱫᱟ ᱚᱱᱠᱟ ᱢᱟᱱᱮ ᱢᱤᱫ ᱥᱤᱢᱤᱱᱨᱤ ᱞᱮ ᱫᱷᱚᱞ ᱞᱮᱫᱟ, ᱵᱮᱠᱛᱤᱛᱚ ᱵᱤᱠᱟᱥ ᱥᱤᱵᱤᱨ ᱢᱟᱱᱮ ᱯᱟᱨᱥᱱᱟᱞᱤᱴᱤ ᱰᱮᱵᱷᱞᱚᱯ ᱠᱮᱢ᱾
ᱦᱮᱸ
ᱟᱨ ᱚᱱᱟ ᱫᱚ ᱯᱮ ᱟᱱᱤᱧ ᱫᱷᱟᱨᱟ ᱫᱚᱞᱮ ᱫᱚᱦᱚᱭᱟ ᱢᱤᱫ ᱦᱟᱯᱛᱟ ᱜᱟᱱ ᱟᱫᱚ ᱱᱤᱭᱟᱹ ᱱᱚᱜᱼᱚᱭ ᱱᱤᱭᱟᱹ ᱢᱟ ᱨᱚᱦᱚᱭ ᱥᱤᱡᱮᱱ ᱠᱟᱱᱟ ᱟᱵᱚ ᱥᱟᱱᱛᱟᱲ ᱢᱟ ᱵᱚᱪᱷᱚᱨ ᱨᱮ ᱢᱤᱫ ᱫᱚᱢ ᱜᱮᱵᱚᱱ ᱠᱚᱥᱴᱚᱜᱼᱟ, ᱦᱮᱸ ᱥᱮ ᱵᱟᱝ ᱛᱚ ᱚᱱᱟ ᱞᱮᱠᱟᱛᱮ ᱯᱩᱱ ᱫᱤᱱ ᱞᱮ ᱫᱚᱦᱚᱞᱮᱫᱟ ᱟᱨ ᱚᱱᱟ ᱨᱮᱫᱚ ᱱᱚᱜᱼᱚᱭ ᱵᱮᱱ ᱢᱮᱱ ᱠᱮᱫ ᱞᱮᱠᱟ᱾ ᱱᱟᱦᱟᱜ ᱡᱩᱣᱟ. ᱱ ᱠᱚ ᱱᱤᱭᱟᱹ ᱚᱱᱟ ᱢᱟᱱᱮ ᱟᱹᱰᱤ ᱟᱵᱟᱨ ᱱᱮᱥ ᱪᱮᱫ ᱞᱮᱠᱟ ᱞᱮᱠᱟ ᱯᱟᱲᱦᱟᱜ ᱡᱟᱹᱨᱲᱟ᱾ ᱤᱱᱟᱹ ᱠᱟᱛᱮᱫ ᱞᱟᱵᱷ ᱡᱮᱦᱟᱨᱛ ᱫᱚ ᱪᱮᱫ ᱠᱟᱱᱟ ᱠᱚᱢ ᱵᱚᱭᱮᱥ ᱨᱮ ᱪᱮᱫᱟᱜ ᱵᱚᱱ ᱵᱟᱯᱞᱟᱜ ᱠᱟᱱᱟ᱾ ᱤᱱᱟᱛᱮᱫ ᱛᱩᱢᱫᱟᱜ ᱴᱟᱢᱟᱠ ᱮᱢᱟᱱ ᱛᱮᱱ ᱟᱵᱚ ᱥᱟᱱᱛᱟᱲᱟᱜ ᱠᱟᱱᱟ᱾ ᱪᱤᱠᱟᱹᱛᱮ ᱚᱱᱟ ᱠᱚ ᱵᱟᱵᱚᱱ ᱟᱯᱱᱟᱨ ᱫᱟᱲᱮᱭᱟᱜ ᱠᱟᱱᱟ ᱚᱱᱟ ᱠᱚ ᱢᱟᱱᱮ ᱢᱤᱫ ᱢᱤᱫ ᱤᱱᱟᱹᱜ ᱫᱤᱱ ᱨᱮ ᱢᱟᱱᱮ ᱴᱚᱯᱤᱥ ᱯᱚᱭᱮᱱ ᱯᱚᱭᱮᱱ ᱡᱤᱱᱤᱥ ᱢᱮᱱᱟᱜᱼᱟ᱾ ᱟᱨ ᱚᱱᱠᱟᱱᱟᱜ ᱡᱤᱱᱤᱥ ᱠᱚ ᱞᱮ ᱞᱮ ᱢᱩᱪᱟᱹᱫ ᱫᱷᱟᱹᱵᱤᱡ ᱚᱱᱠᱟ ᱞᱟᱹᱭᱟᱫ ᱠᱚᱣᱟ᱾ ᱥᱮᱛᱟᱜ ᱵᱮᱞᱟ ᱫᱚ ᱡᱳᱜᱟ ᱦᱩᱭᱩᱜᱼᱟ ᱮᱠᱥᱟᱨᱥᱟᱭᱤᱡᱽ᱾
ᱦᱮᱸ ᱦᱮᱸ
ᱤᱱᱟᱹ ᱤᱱᱟᱹ ᱠᱟᱛᱮ ᱮᱠᱥᱟᱨᱥᱟᱭᱤᱡᱽ ᱪᱟᱵᱟ ᱞᱮᱱᱠᱷᱟᱡ ᱫᱚ ᱫᱷᱮᱭᱟᱱ ᱦᱩᱭᱩᱜᱼᱟ ᱱᱤᱫᱽᱨᱟ᱾
ᱦᱳᱭ
ᱤᱱᱟ. ᱠᱟᱛᱮ ᱤᱱᱟᱹ ᱠᱟᱛᱮᱫ ᱟᱨ ᱰᱟᱹᱵᱽᱨᱟᱹ ᱥᱟᱯᱷᱟ ᱠᱟᱛᱮᱫ ᱯᱷᱮᱨᱮᱥ ᱠᱟᱛᱮᱫ ᱛᱟᱭᱚᱢᱛᱮ ᱯᱨᱚᱛᱷᱚᱢ ᱥᱩᱛᱨᱚ ᱚᱸᱰᱮ ᱪᱮᱫ ᱞᱮᱠᱟ ᱟ ᱢᱚᱱᱫᱤᱨ ᱤᱭᱟᱹ ᱨᱮ ᱮᱱ ᱢᱤᱫᱴᱮᱱ ᱤᱭᱟᱹ ᱤᱭᱟᱹ ᱞᱮᱠᱟ ᱫᱟᱨᱮ ᱢᱮᱱᱟᱜᱼᱟ ᱚᱱᱠᱟ ᱡᱟᱦᱮᱨ ᱛᱷᱟᱱ ᱞᱮᱠᱟ᱾ ᱚᱸᱰᱮᱜᱮ ᱰᱟᱹᱵᱽᱨᱟᱹ ᱯᱷᱨᱮᱥ ᱠᱟᱛᱮᱫ ᱢᱟᱱᱮ ᱥᱮᱨᱮᱧ ᱫᱩᱨᱟᱹᱝ ᱟᱛᱮᱫ ᱢᱟᱱᱮ ᱡᱟᱦᱮᱨ ᱟᱭᱳ ᱚᱬᱦᱮᱸ ᱥᱮᱨᱮᱧ, ᱚᱱᱟ ᱞᱮᱠᱟᱛᱮ ᱛᱮ ᱛᱷᱚᱲᱟ ᱱᱟᱥᱛᱟ ᱵᱟᱲᱟ ᱠᱟᱛᱮ ᱤᱱᱠᱟᱹ ᱠᱟᱛᱮ ᱟᱨᱦᱚ ᱫᱤᱛᱤᱭᱚ ᱥᱩᱛᱨᱚ ᱢᱟᱱᱮ ᱚᱱᱠᱟᱱᱟᱜ ᱢᱟᱱᱮ ᱥᱮᱛᱟᱜ ᱠᱷᱚᱡ ᱟᱹᱭᱩᱵ ᱵᱟᱡᱟᱜ ᱧᱤᱫᱟᱹ ᱟᱴᱴᱟ ᱱᱚᱭᱴᱟ ᱫᱷᱟᱹᱵᱤᱡ ᱯᱩᱨᱟᱹ ᱠᱟᱨᱡᱚᱠᱨᱚᱢ ᱡᱳᱡᱚᱱᱟ ᱚᱱᱠᱟ ᱞᱮ ᱫᱚᱦᱚ ᱠᱟᱫᱟ᱾ ᱤᱱᱟᱹ ᱠᱟᱛᱮᱫ ᱪᱚᱨᱪᱟ ᱪᱚᱨᱪᱟ ᱢᱟᱱᱮ ᱫᱚ ᱱᱚᱜᱼ ᱚᱜ ᱟᱞᱟᱝ ᱪᱮᱫ ᱞᱮᱠᱟ ᱞᱟᱝ ᱜᱟᱞᱚ ᱜᱟᱯᱟᱞᱢᱟᱨᱟᱣ ᱠᱟᱱᱟ ᱡᱮᱢᱚᱱ ᱟᱭᱢᱟ ᱮᱨᱤᱭᱟ ᱡᱟᱭᱜᱟ ᱡᱟᱜᱟ ᱠᱩᱲᱤ ᱠᱚ ᱥᱮ ᱠᱚᱲᱟ ᱠᱚ ᱦᱮᱡ ᱮᱱᱟ ᱟᱠᱚ ᱛᱟᱞᱟᱨᱮ ᱚᱠᱟ ᱚᱠᱟᱴᱟᱜ ᱦᱤᱞᱢᱤᱞ
ᱦᱮᱸ
ᱟᱯᱮ ᱪᱮᱫ ᱞᱮᱠᱟ ᱟᱯᱮ ᱪᱮᱫ ᱞᱮᱠᱟ ᱡᱮᱞᱮᱠᱟ ᱟᱵᱚ ᱥᱟᱱᱛᱟᱲ ᱫᱚ ᱞᱟᱦᱟ ᱫᱚ ᱟᱹᱰᱤ ᱫᱩᱠ ᱵᱤᱯᱚᱫᱽ ᱠᱚᱨᱮ ᱵᱚᱱ ᱜᱚᱲᱚ ᱥᱚᱚᱦᱚᱫᱚᱜ ᱠᱟᱱ ᱛᱟᱦᱮᱱᱟ ᱱᱮᱛᱟᱨ ᱫᱚ, ᱚᱱᱟ ᱠᱚᱦᱚᱸ ᱵᱟᱹᱱᱩᱜᱼᱟ ᱠᱷᱟᱹᱞᱤ ᱦᱤᱥᱟᱹ ᱦᱚᱪᱚᱭᱟ ᱦᱮᱸ ᱥᱮ ᱵᱟᱝ᱾ ᱩᱱᱤ ᱨᱩᱣᱟᱹᱜ ᱠᱟᱱ ᱠᱷᱟᱡ ᱦᱚᱸ ᱫᱩᱣᱟᱹᱨ ᱠᱷᱚᱡ ᱩᱭᱩᱝ ᱠᱟᱜᱼᱟ ᱪᱮᱫ ᱪᱮᱫ ᱞᱮᱠᱟᱛᱮᱭ ᱨᱩᱣᱟᱹᱜ ᱠᱟᱱᱟ ᱚᱱᱟ ᱜᱚᱲᱚ ᱜᱚᱯᱚᱲᱚ ᱵᱟᱹᱱᱩᱜᱼᱟ ᱦᱮᱸ ᱥᱮ ᱵᱟᱝ᱾
ᱦᱮᱸ ᱱᱮᱛᱟᱨ ᱫᱤᱱ ᱨᱮᱫᱚ ᱚᱠᱚᱭ ᱩᱱᱟᱹᱜ ᱵᱟᱠᱚ ᱜᱚᱲᱚ ᱜᱚᱯᱚᱲᱚ ᱟᱹᱱᱤᱡ ᱠᱟᱱᱟ ᱠᱚ᱾
ᱛᱚᱵᱮ ᱛᱚᱵᱮ
ᱦᱩᱸ
ᱟᱫᱚ ᱚᱱᱠᱟᱞᱤᱧ ᱜᱚᱴᱟ ᱟᱜ ᱡᱚᱠᱷᱚᱱ ᱯᱨᱟᱭ ᱮᱨᱤᱭᱟ ᱟᱧᱪᱚᱞᱤᱠ ᱥᱮ ᱯᱨᱟᱭ ᱡᱟᱭᱜᱟ ᱡᱩᱫᱤ ᱚᱱᱠᱟᱱᱟᱜ ᱤᱭᱩᱛᱷ ᱠᱚᱱᱯᱷᱟᱨᱮᱱᱥ ᱥᱮ ᱤᱭᱩᱛᱷ ᱠᱚᱱ ᱯᱷᱟᱨᱮᱱᱥ ᱵᱟᱝ ᱨᱮᱦᱚᱸ ᱚᱱᱠᱟᱱᱟᱜ ᱥᱮᱢᱱᱤ ᱨᱮᱵᱩᱱ ᱫᱚᱦᱚ ᱞᱮᱠᱷᱟᱡ᱾ ᱛᱚ ᱢᱮᱛᱟᱜ ᱢᱮ ᱯᱟᱥᱮᱡ ᱟᱨ᱾ ᱢᱤᱫ ᱵᱚᱪᱷᱚᱨ ᱵᱟᱝ ᱨᱮᱦᱚᱸ ᱵᱟᱨ ᱵᱚᱪᱷᱚᱨ ᱵᱟᱝ ᱨᱮᱦᱚᱸ ᱯᱮᱼᱯᱩᱱ ᱵᱚᱪᱷᱚᱨ᱾ ᱨᱮᱫᱚ ᱯᱟᱥᱮᱡ ᱵᱟᱹᱭ ᱵᱟᱹᱭ ᱛᱮ ᱟᱨᱦᱚᱸ ᱟᱵᱩᱣᱼᱟᱜ ᱱᱚᱣᱟ ᱚᱠᱟᱴᱟᱜ᱾ ᱟᱻ ᱛᱩᱝᱫᱟᱜ ᱴᱟᱢᱟᱠ ᱮᱢᱟᱱ ᱨᱩ ᱥᱟᱱᱛᱟᱞ ᱥᱚᱢᱟᱡᱽ ᱨᱮᱭᱟᱜ ᱞᱮᱠ᱾ ᱪᱟᱨ ᱵᱟᱹᱭ ᱵᱟᱹᱭ ᱛᱮ ᱯᱟᱥᱮ ᱵᱩᱱ ᱥᱮᱯᱤᱝ ᱨᱟᱠᱟᱵ ᱫᱟᱲᱮᱭᱟᱜᱼᱟ᱾
ᱦᱩᱸᱻ ᱦᱩᱸ
ᱞᱟᱦᱮᱻ ᱞᱟᱦᱮ
ᱵᱟᱨᱭᱟ ᱵᱟᱹᱵᱩ ᱠᱚᱲᱟ ᱱᱤᱭᱟᱹ ᱫᱚᱢ ᱯᱩᱱᱭᱟ ᱜᱟᱱ ᱵᱟᱹᱵᱩ ᱠᱚᱲᱟ ᱯᱩᱱᱭᱟᱹ ᱵᱟᱹᱵᱩ ᱠᱚᱲᱟ ᱟᱹᱰᱤ ᱠᱚᱢ ᱵᱚᱭᱚᱥ ᱟᱹᱰᱤ ᱢᱚᱡᱽ ᱛᱩᱢᱫᱟᱜ ᱠᱩ ᱨᱩ ᱫᱟᱲᱤᱭᱟᱜ ᱠᱟᱱᱟ᱾
ᱚᱱᱠᱟ ᱟᱨ ᱢᱩᱼᱼ ᱪᱟᱹᱫ ᱱᱤᱱᱟᱹᱜ ᱢᱚᱡᱽ ᱠᱩ ᱛᱟᱦᱮᱸ ᱢᱟᱱᱮ ᱢᱩᱪᱟᱹᱫ ᱦᱤᱞᱟᱹᱜ᱾ ᱟᱨ ᱵᱤᱫᱟᱹᱭ ᱥᱤᱨᱤᱧ ᱢᱤᱫᱴᱮᱡ ᱜᱚᱝᱠᱮ ᱥᱤᱨᱤᱧ ᱠᱮᱫ ᱛᱟᱞᱮᱭᱟ ᱥᱟᱱᱟᱢ ᱜᱤᱫᱽᱨᱟᱹᱣᱟᱜ ᱢᱟᱱᱮ ᱢᱮᱫ᱾ ᱠᱷᱳᱪ ᱢᱮᱱᱫᱟᱜ ᱟᱹᱰᱤ ᱴᱚᱲᱚᱜ ᱴᱚᱲᱚᱜ ᱡᱚᱨᱚᱭᱮᱱᱟ᱾
ᱟᱞᱮ ᱠᱩᱦᱚᱸ ᱚᱝᱠᱟ ᱪᱮᱫᱚᱜ ᱛᱚ ᱚᱱᱮ ᱚᱱᱠᱟ ᱤᱱᱟᱹ ᱠᱟᱛᱮᱫ ᱚᱱᱟ ᱠᱩ ᱨᱳᱪ ᱪᱤᱫ ᱠᱩᱦᱚᱸ ᱟᱵᱩᱨᱮᱱ ᱡᱮᱱᱮᱠᱟ ᱥᱮᱫᱟᱭ ᱠᱩ ᱢᱤᱫ ᱵᱟᱨ ᱜᱩᱨᱩ ᱠᱩ ᱢᱮᱱᱟᱜ ᱠᱩ᱾ ᱛᱟ ᱵᱩᱱᱟ ᱦᱮᱸ ᱥᱮ ᱵᱟᱝ᱾
ᱦᱳᱻ ᱦᱩ
ᱢᱮᱱ ᱠᱷᱟᱱ ᱚᱱᱟ ᱠᱩ ᱡᱤᱱᱤᱥ ᱵᱟᱝ ᱛᱟᱦᱮᱱ ᱠᱷᱟᱡ ᱩᱱᱼᱩᱱᱠᱩ ᱜᱩᱨᱩ ᱫᱚ ᱚᱱᱟ ᱟᱹᱠᱤᱞ ᱫᱚ ᱩᱱᱠᱩ ᱫᱚᱠᱩ᱾ ᱮᱴᱟᱜ ᱰᱷᱮᱨ ᱱᱟᱦᱟᱭ ᱡᱩᱜ᱾ ᱠᱩᱨᱟ ᱞᱟᱥᱴᱤᱝ ᱵᱟᱭ ᱦᱩᱭᱩᱜ ᱠᱟᱱᱟ ᱩᱱᱤ ᱡᱩᱠᱷᱚᱱᱮ ᱵᱟᱹᱲᱤᱡ ᱞᱮᱱᱠᱟᱱ ᱚᱱᱟ ᱟᱭ ᱪᱤᱫᱼᱟᱜ ᱟᱢᱟᱭ ᱤᱫᱤ ᱛᱚᱨᱟᱭᱼᱟ᱾
ᱦᱩᱸ
ᱦᱮᱸᱻᱥᱮ ᱵᱟᱝ
ᱦᱚᱻᱦᱩ
ᱛᱚ ᱚᱱᱮ ᱚᱸᱝᱠᱟ ᱤᱭᱟᱹ ᱫᱚ᱾ ᱟ ᱤᱱᱟᱹ ᱠᱟᱛᱮᱫ ᱵᱟᱹᱲᱛᱤ ᱵᱮᱱ ᱢᱮᱱ ᱠᱮᱭᱟ ᱱᱟᱦᱟᱜ ᱡᱩᱜᱽ ᱨᱮᱱ᱾ ᱟ ᱦᱚᱲ ᱠᱩᱲᱤ ᱥᱮ ᱦᱚᱲ ᱠᱩᱲᱤ ᱥᱮ ᱦᱚᱲ ᱠᱚᱲᱟ ᱠᱚᱣᱟᱜ ᱮᱴᱟᱜ ᱮᱴᱟᱜ ᱪᱷᱟᱹᱛᱤᱠ ᱡᱟᱹᱛᱤᱠ ᱡᱟᱛᱤ᱾ ᱟᱹᱰᱤ ᱟᱸᱴ ᱠᱩ ᱚᱱᱟ ᱟᱹᱻᱠᱩ ᱪᱟᱞᱟᱜ ᱠᱟᱱᱟ ᱞᱟᱵᱷ ᱡᱷᱟᱛ ᱟᱨ ᱡᱟᱨ ᱯᱷᱚᱞᱮᱛᱳ ᱚᱱᱟ ᱫᱚ᱾ ᱥᱚᱢᱟᱡᱽ ᱨᱮᱭᱟᱜ ᱢᱤᱫᱴᱮᱡ ᱟᱣᱟᱨᱱᱮᱥ ᱵᱟᱹᱱᱩᱜ ᱠᱷᱟᱹᱛᱤᱨ ᱛᱮ ᱚᱱᱠᱟᱱᱟᱜ ᱡᱤᱱᱤᱥ ᱦᱩᱭᱩᱜ ᱠᱟᱱᱟ ᱦᱮᱸ ᱥᱮ ᱵᱟᱝ?
ᱦᱩᱸ
ᱟᱨ ᱥᱳᱥᱮᱞ ᱢᱤᱰᱤᱭᱟ ᱨᱮᱦᱚᱸ ᱟᱹᱞᱤᱧ ᱟᱹᱞᱤᱧᱟᱜ ᱢᱮᱱ ᱫᱚ ᱱᱩᱣᱟ ᱞᱤᱧ ᱢᱮᱱᱟ᱾ ᱟᱵᱩ ᱥᱟᱱᱛᱟᱞ ᱵᱚᱭᱦᱟ ᱦᱚᱸ ᱵᱟᱵᱩᱱ ᱵᱩᱡᱷᱟᱹᱣᱟ ᱪᱮᱫ ᱞᱮᱠᱟᱱᱟᱜ ᱡᱤᱱᱤᱥ ᱪᱮᱫ ᱪᱤᱠᱟ ᱞᱤ᱾ ᱠᱷᱟᱡ ᱫᱚ ᱥᱚᱢᱟᱡ ᱨᱮᱭᱟᱜ ᱞᱟᱵᱷᱚ ᱦᱩᱭᱩᱜᱼᱟ ᱥᱚᱢᱟᱡᱽ ᱨᱮᱭᱟᱜ ᱠᱷᱩᱛᱤ ᱦᱩᱭᱩᱜᱼᱟ᱾
ᱟᱹᱰᱤᱜᱟᱱ ᱦᱚᱲ ᱜᱮ ᱵᱟᱝ ᱵᱟᱲᱟᱭ ᱠᱟᱛᱮᱫ ᱟᱹᱰᱤ ᱜᱟᱱ ᱡᱤᱱᱤᱥ ᱠᱩᱠᱩ ᱯᱳᱥᱴᱼᱟ ᱟᱵᱩᱱᱟᱜ ᱥᱟᱱᱛᱟᱲ ᱵᱟᱨᱤ᱾ ᱤᱫᱤ ᱠᱟᱛᱮ ᱦᱮᱸ ᱫᱚ ᱚᱱᱟ ᱠᱩ ᱫᱚ ᱵᱩᱡᱷᱟᱹᱣ ᱞᱟᱹᱠᱼᱼ ᱛᱤᱱ ᱠᱤᱱᱛᱩ ᱚᱠᱚᱭᱴᱟᱜ ᱛᱤᱱᱟᱹᱜ ᱮ ᱵᱩᱡᱷᱟᱹᱣᱟᱭ ᱦᱮᱸ ᱵᱟᱝ᱾
ᱛᱚᱵᱮ ᱛᱷᱩᱲᱟ ᱫᱤᱱ ᱞᱟᱦᱟ ᱧᱚᱜᱼᱟ ᱜᱷᱚᱴᱚᱱᱟᱞᱤᱧ ᱢᱮᱱ ᱠᱮᱭᱟ ᱥᱳᱥᱮᱞ ᱢᱤᱰᱤᱭᱟ ᱨᱮ᱾ ᱚᱱᱟ ᱱᱟᱠᱷᱟ ᱵᱟᱝ ᱫᱚ ᱚᱠᱟ ᱫᱤᱥᱚᱢ ᱠᱟᱱ ᱢᱟᱱᱮ ᱢᱤᱫ ᱴᱮᱡ᱾ ᱠᱩᱲᱤᱻᱠᱚᱲᱟ ᱵᱟᱵᱮᱱ ᱟᱸᱡᱚᱢ ᱫᱟ᱾
ᱦᱮᱸ ᱟᱸᱡᱚᱢ ᱢᱮᱼᱟ ᱞᱤᱧ ᱾
ᱚ ᱢᱮᱱ ᱫᱟᱹᱞᱤᱧ ᱥ ᱥᱳᱥᱮᱞ ᱢᱤᱰᱤᱭᱟ ᱨᱮᱱ ᱢᱤᱫ ᱟᱵᱩᱨᱮᱱ ᱩᱻᱟᱹ ᱠᱩᱲᱤ ᱠᱚᱲᱟ ᱛᱮᱫ ᱠᱩ ᱪᱤᱫ ᱪᱮᱫ ᱪᱚᱝ ᱚᱝ ᱠᱟᱱᱟ ᱥᱳᱥᱮᱞ ᱢᱤᱰᱤᱭᱟ ᱨᱮᱠᱩ ᱟᱯᱞᱳᱰ ᱠᱮᱫ ᱠᱤᱱᱟ ᱾ ᱥᱟᱱᱛᱟᱞ ᱥᱚᱢᱟᱡᱽ ᱞᱟᱹᱜᱤᱫ ᱢᱤᱫ ᱴᱮᱱ ᱟᱹᱰᱤ ᱱᱤᱱᱟᱹᱡ